ᱡᱚᱦᱟᱨ ᱜᱮ ᱵᱟᱦ ᱟᱹᱰᱤ ᱫᱤᱱ ᱯᱚᱨ
ᱦᱚᱭ ᱟᱹᱰᱤ ᱫᱤᱱ ᱯᱚᱨ ᱜᱮ
ᱡᱟᱦ ᱱᱟᱯᱟᱭ ᱜᱮᱭᱟ ᱵᱤᱱ ᱛᱚ
ᱦᱚᱭ ᱱᱟᱯᱟᱭ ᱜᱮ
ᱚᱦ ᱟᱨ ᱟᱞᱚᱵᱤᱱ ᱞᱟᱹᱭᱟ ᱥᱮ ᱟᱯᱮ ᱦᱚᱸ ᱵᱟᱯᱮ ᱯᱷᱚᱱ ᱵᱟᱲᱟ ᱟᱹᱞᱤᱧ ᱠᱟᱱᱟ ᱪᱮᱠᱟ ᱱᱟᱯᱟᱭ ᱞᱤᱧ ᱛᱟᱦᱮᱱᱟ ᱢᱚᱴᱟᱢᱩᱴᱤ ᱢᱮᱱᱟᱜ ᱞᱤᱧᱟ ᱟᱹᱞᱤᱧ ᱦᱚᱸ ᱦᱮᱸ
ᱦᱚᱭ ᱜᱚᱝᱠᱮ ᱴᱟᱴᱠᱟ ᱜᱮ ᱫᱤᱥᱟᱹ ᱦᱩᱭᱮᱱᱟ ᱫᱚ ᱱᱚᱜ ᱚᱭ ᱠᱚᱞ ᱦᱩᱭᱮᱱᱟ
ᱟᱦ ᱜᱚᱝᱠᱮ ᱟᱞᱚᱵᱤᱱ ᱞᱟᱹᱭᱟ ᱱᱚᱜᱼᱚᱭ ᱛᱚᱨᱟᱝ ᱡᱟ ᱠᱟᱹᱢᱤ ᱵᱮᱥᱛᱚ ᱠᱟᱹᱢᱤ ᱵᱮᱥᱛᱚ ᱛᱚ ᱵᱚᱱ ᱛᱟᱦᱮᱱ ᱠᱟᱱᱟ ᱦᱮᱥᱮ ᱪᱮᱫ ᱛᱟᱦᱚᱞᱮ ᱛᱷᱚ ᱟᱫᱚ ᱚᱱᱟ ᱫᱚ ᱥᱟᱹᱨᱤᱜᱮ ᱠᱟᱛᱷᱟ ᱠᱟᱱ ᱜᱮᱭᱟ ᱫᱤᱥᱟᱹ ᱵᱟᱝ ᱦᱤᱡᱩᱜᱼᱟ ᱛᱟᱦᱚᱞᱮ ᱱᱤᱛ ᱫᱚ ᱜᱚᱝᱠᱮ ᱚᱲᱟᱜ ᱨᱮᱜᱮ ᱥᱮ ᱵᱟᱦᱨᱮ ᱥᱮᱫ ᱨᱮ ᱢᱮᱱᱟᱜ ᱵᱤᱱᱟ
ᱜᱚᱝᱠᱮ ᱟᱹᱞᱤᱧ ᱦᱚᱸ ᱵᱟᱦᱨᱮ ᱥᱮᱫ ᱨᱮ ᱢᱮᱱᱟᱜ ᱞᱤᱧᱟ
ᱟᱪᱷᱟ ᱟᱰᱤ ᱫᱤᱱ ᱵᱟᱹᱞᱤᱧ ᱠᱩᱞᱤ ᱟᱠᱟᱫ ᱵᱤᱱᱟ ᱢᱮᱱ ᱤᱫᱟᱹᱧ ᱚᱲᱟᱜ ᱨᱮᱜᱮ ᱢᱮᱱᱟᱜ ᱵᱤᱱᱟ ᱥᱮ ᱵᱟᱦᱨᱮ ᱥᱮᱫ ᱵᱟ ᱵᱤᱫᱮᱥ ᱠᱟᱹᱢᱤ ᱵᱤᱱ ᱦᱮᱡ ᱟᱠᱟᱱᱟ
ᱜᱚᱝᱠᱮ ᱵᱤᱫᱮᱥ ᱠᱟᱹᱢᱤ ᱞᱤᱧ ᱦᱮᱡ ᱟᱠᱟᱱᱟ ᱚᱲᱟᱜ ᱥᱮᱫ ᱨᱮᱫᱚ ᱵᱟᱹᱱᱩᱜ ᱞᱤᱧᱟᱹ
ᱵᱟ ᱜᱚᱝᱠᱮ ᱛᱟᱦᱚᱞᱮ ᱜᱚᱢᱠᱮ ᱵᱚᱨᱥᱟ ᱦᱚᱸ ᱥᱮᱴᱮᱨᱮᱱ ᱫᱚ
ᱟᱫᱚ ᱵᱚᱨᱥᱟ ᱥᱮᱫ ᱫᱚ ᱚᱲᱟᱜ ᱟᱫᱚ ᱚᱱᱛᱮ ᱫᱚ ᱚᱱᱛᱮ ᱫᱚ ᱟᱫᱚ ᱚᱲᱟᱜ ᱠᱷᱚᱡᱟᱝ ᱱᱤᱡᱮ
ᱚᱲᱟᱜ ᱜᱚᱝᱠᱮ ᱢᱮᱱᱟᱭᱟ ᱟᱪᱷᱟ ᱟᱪᱷᱟ ᱩᱱᱤᱜᱮ ᱤᱧᱟᱹᱜ
ᱩᱱᱤ ᱜᱮ ᱧᱮᱞᱟᱭ ᱚᱱᱟ ᱠᱚᱫᱚ ᱦᱟᱜ
ᱟᱪᱷᱟ ᱟᱪᱷᱟ ᱟᱪᱷᱟ ᱵᱟᱦ
ᱦᱮᱸ
ᱚᱱᱟᱜ ᱜᱮ ᱫᱚᱨᱠᱟᱨ ᱠᱟᱱᱟ ᱜᱚᱝᱠᱮ ᱱᱮᱛᱟᱨ ᱫᱚ ᱠᱟᱹᱣᱰᱤ ᱨᱮᱱᱟᱜ ᱟᱵᱚᱣᱟᱜ ᱛᱚ ᱮᱴᱠᱮᱴᱚᱬᱮ ᱫᱚ ᱦᱚᱭᱛᱚ ᱡᱚᱢ ᱧᱩ ᱫᱚ ᱪᱟᱞᱟᱜᱼᱟ ᱜᱚᱝᱠᱮ ᱠᱮ ᱦᱮ ᱥᱮ ᱵᱟᱝ
ᱦᱳᱭ ᱦᱳᱭ
ᱟᱫᱚ ᱠᱟᱹᱣᱰᱤ ᱨᱮᱱᱟᱜ ᱟᱱᱟᱴ ᱢᱤᱫᱴᱮᱱ ᱛᱟᱦᱮᱱᱟ ᱛᱚ ᱠᱟᱹᱣᱰᱤ ᱫᱚ ᱫᱚᱨᱠᱟᱨᱚᱜ ᱜᱮᱭᱟ ᱛᱚ ᱦᱮᱸ ᱵᱟᱝ
ᱦᱳᱭ ᱦᱳᱭ ᱠᱟᱹᱣᱰᱤ ᱪᱷᱟᱲᱟ ᱜᱚᱢᱠᱮ ᱪᱮᱫ ᱵᱟᱝ ᱦᱩᱭᱩᱜ ᱠᱟᱱᱟ ᱱᱮᱛᱟᱨ ᱫᱚ
ᱮᱠᱫᱚᱢ ᱮᱠᱫᱚᱢ ᱴᱷᱤᱠ ᱠᱟᱛᱷᱟ ᱵᱤᱱ ᱢᱮᱱ ᱠᱟᱫᱟ ᱜᱚᱢᱠᱮ ᱠᱟᱹᱣᱰᱤ ᱵᱟᱝᱠᱷᱟᱱ ᱟᱢ ᱢᱟᱱᱮ ᱠᱟᱹᱣᱰᱤ ᱵᱟᱝᱠᱷᱟᱱ ᱵᱟᱧᱪᱟᱣ ᱫᱚ ᱟᱹᱰᱤᱜᱤ ᱢᱩᱥᱠᱤᱞᱟ ᱦᱮᱸ ᱵᱟᱝ
ᱦᱳᱭ ᱦᱳᱭ
ᱟᱪᱪᱷᱟ ᱟᱸᱡᱚᱢᱮᱫ ᱛᱟᱦᱮᱱᱟᱞᱤᱧ ᱥᱮᱪᱮᱫ ᱵᱟᱹᱵᱩ ᱢᱟᱹᱭ ᱛᱟᱹᱠᱤᱱ ᱫᱚ ᱩᱱᱠᱤᱱ ᱫᱚ ᱠᱷᱟᱱ ᱥᱟᱱᱛᱟᱲᱤ ᱢᱤᱰᱤᱭᱟᱢ ᱨᱮᱵᱤᱱ ᱵᱷᱩᱨᱛᱤᱭ ᱠᱟᱜ ᱠᱤᱱᱟᱹ
ᱦᱳᱭ ᱦᱳᱭ ᱵᱷᱳᱨᱛᱤ ᱠᱟᱜ ᱠᱤᱱᱟᱹ ᱞᱤᱧ
ᱚ ᱱᱤᱛ ᱫᱚ ᱛᱤᱱᱟᱹᱜ ᱨᱮᱠᱤᱱ ᱯᱟᱲᱦᱟᱜ ᱠᱟᱱᱟ
ᱱᱚᱜ-ᱚᱭ ᱢᱤᱫᱴᱮᱱ ᱫᱚ ᱥᱮᱵᱷᱮᱱ ᱨᱮ ᱢᱤᱫᱴᱮᱱ ᱫᱚ ᱱᱚᱜᱼᱚᱭ ᱠᱟᱹᱴᱤᱡ ᱤᱥᱠᱩᱞ ᱨᱮᱜᱮ
ᱵᱟᱦ ᱟᱹᱰᱤ ᱢᱟᱨᱟᱝ ᱢᱟᱨᱟᱝ ᱠᱤᱱ ᱦᱟᱨᱟᱭᱮᱱ ᱫᱚ
ᱦᱳᱭ ᱜᱚᱢᱠᱮ ᱢᱟᱨᱟᱝ ᱢᱟᱨᱟᱝ ᱜᱮ
ᱟᱨ ᱟᱞᱚ ᱵᱤᱱ ᱞᱟᱹᱭᱟ ᱜᱚᱢᱠᱮ ᱟᱹᱰᱤ ᱫᱤᱱ ᱵᱟᱹᱞᱤᱧ ᱦᱤᱨᱤ ᱵᱟᱞᱤᱧ ᱪᱟᱞᱟᱣ ᱟᱠᱟᱱᱟ ᱛᱚ ᱵᱟᱠᱤᱱ ᱞᱟᱹᱭ ᱵᱟᱲᱟᱭ ᱜᱮᱭᱟ ᱦᱚᱯᱚᱱ ᱵᱟ ᱵᱟᱭ ᱦᱤᱡᱩᱜ ᱠᱟᱱ ᱫᱚ
ᱞᱟᱹᱭ ᱫᱚ ᱠᱤᱱ ᱞᱮ ᱵᱟᱲᱟᱭ ᱜᱮᱭᱟ ᱟᱫᱚ
ᱟᱫᱚ ᱟᱹᱵᱤᱱ ᱦᱚᱭᱛᱚ ᱠᱚᱞ ᱨᱮᱱᱟᱜ ᱴᱟᱭᱤᱢ ᱵᱟᱵᱤᱱ ᱧᱟᱢ ᱠᱟᱫᱟ ᱵᱟᱝ
ᱦᱳᱭ ᱦᱳᱭ
ᱟᱪᱪᱷᱟ ᱛᱟᱞᱟᱨᱮ ᱛᱟᱨᱮ ᱵᱮᱵᱥᱟ ᱛᱟᱦᱮᱸ ᱠᱟᱱ ᱛᱟᱵᱤᱱ ᱫᱚ ᱚᱱᱟ ᱵᱮᱵᱥᱟ ᱵᱤᱱ ᱵᱟᱹᱜᱤ ᱠᱮᱫᱟ ᱥᱚᱵᱡᱤ ᱵᱮᱵᱥᱟ
ᱦᱳᱭ ᱜᱚᱝᱠᱮ ᱚᱱᱟ ᱫᱚ ᱞᱤᱧ ᱵᱟᱹᱜᱤ ᱠᱮᱫᱟ
ᱟᱪᱪᱷᱟ ᱟᱪᱪᱷᱟ ᱪᱟᱞᱟᱣᱮᱱ ᱞᱟᱦᱟ ᱵᱟᱨ ᱨᱮ ᱛᱩᱨᱢᱩᱡᱽ ᱛᱩᱨᱢᱩᱡᱽ ᱵᱤᱱ ᱨᱚᱦᱚᱭ ᱞᱮᱫᱟ ᱫᱚᱢᱮ ᱦᱩᱭ ᱞᱮᱱᱟ ᱛᱚ
ᱦᱳᱭ ᱦᱳᱭ ᱨᱚᱦᱚᱭ ᱞᱮᱫᱟᱞᱤᱧ ᱦᱩᱭ ᱞᱮᱱ ᱜᱮᱭᱟ
ᱛᱟᱦᱚᱞᱮ ᱚᱠᱟᱞᱮᱠᱟ ᱚᱸᱰᱮ ᱠᱷᱚᱱ ᱞᱟᱵᱷ ᱮᱱᱟ ᱥᱮ ᱞᱚᱥᱠᱟᱱ ᱮᱱᱟ ᱚᱱᱠᱟ
ᱞᱟᱵᱷ ᱫᱚ ᱞᱟᱵᱷ ᱦᱩᱭᱮᱱ ᱜᱮᱭᱟ
ᱟᱪᱪᱷᱟ ᱟᱨ ᱱᱤᱭᱟᱹ ᱵᱟᱨ ᱦᱚ ᱛᱚ ᱟᱞᱩ ᱟᱞᱩ ᱵᱤᱱ ᱨᱚᱦᱚᱭ ᱞᱮᱫᱟ ᱡᱮ ᱚᱱᱟ ᱛᱚᱞᱤᱧ ᱟᱸᱡᱚᱢᱮᱫ ᱛᱟᱦᱮᱸ ᱢᱤᱫ ᱫᱷᱟᱣ
ᱦᱳᱭ ᱦᱳᱭ ᱨᱚᱦᱚᱭ ᱫᱚ ᱞᱤᱧ ᱨᱚᱦᱚᱭ ᱞᱮᱜ ᱜᱮᱭᱟ ᱟᱞᱩ ᱦᱚ
ᱜᱚᱝᱠᱮ ᱱᱤᱭᱟᱹ ᱫᱷᱟᱣ ᱢᱟ ᱟᱞᱩ ᱫᱚ ᱟᱞᱩ ᱨᱮᱱᱟᱜ ᱫᱟᱢ ᱟᱸᱡᱚᱢᱮᱫ ᱛᱟᱦᱮᱸᱫ ᱛᱚ ᱵᱟᱨ ᱴᱟᱠᱟ ᱠᱤᱞᱳ ᱪᱟᱞᱟᱣ ᱮᱱᱟ ᱥᱮ ᱪᱮᱫ
ᱦᱳᱭ ᱦᱳᱭ
ᱛᱟᱦᱚᱞᱮ ᱛᱚ ᱜᱚᱝᱠᱮ ᱞᱚᱥ ᱟᱹᱰᱤ ᱡᱳᱨ ᱞᱚᱥ ᱮᱱᱟ ᱛᱟᱦᱚᱞᱮ ᱛᱚ
ᱦᱳᱭ ᱞᱚᱥ ᱮᱱ ᱜᱮᱭᱟ ᱮᱠᱫᱚᱢ
ᱚ ᱵᱟᱠᱷᱟᱱ ᱛᱟᱦᱚᱞᱮ ᱵᱤᱫᱮᱥ ᱠᱟᱹᱢᱤ ᱪᱟᱞᱟᱣ ᱵᱟᱝ ᱦᱩᱭ ᱠᱚᱜᱼᱟ ᱵᱟᱝ
ᱦᱳᱭ ᱚᱱᱟ ᱠᱷᱟᱹᱛᱤᱨ ᱜᱮ ᱱᱚᱭ ᱵᱤᱫᱮᱥ ᱠᱟᱹᱢᱤ ᱞᱤᱧ ᱦᱮᱡ ᱟᱠᱟᱱᱟ
ᱟᱪᱪᱷᱟ ᱟᱪᱪᱷᱟ ᱟᱪᱪᱷᱟ ᱵᱟ ᱜᱚᱝᱠᱮ ᱟᱹᱰᱤ ᱫᱩᱠ ᱞᱤᱧ ᱵᱩᱡᱷᱟᱹᱣ ᱠᱮᱫᱟ ᱦᱚᱭᱛᱚ ᱟᱞᱤᱧ ᱞᱤᱧ ᱢᱚᱱᱮᱭᱟ ᱪᱟᱹᱥᱤ ᱠᱚᱦᱚᱸ ᱦᱚᱭᱛᱚ ᱱᱤᱨᱡᱚᱭᱟᱜ ᱫᱟᱢ ᱮᱢ ᱞᱟᱹᱠᱛᱤ ᱠᱟᱱᱟ ᱦᱮᱸ ᱵᱟᱝ
ᱦᱳᱭ ᱦᱳᱭ
ᱴᱷᱤᱠ ᱴᱷᱤᱠ ᱴᱷᱤᱠ ᱜᱚᱝᱠᱮ ᱛᱟᱦᱚᱞᱮ ᱛᱚ ᱟᱹᱰᱤ ᱢᱟᱨ ᱡᱟᱭᱜᱟ ᱛᱤᱱᱟᱹᱜᱤᱹᱜ ᱛᱤᱱᱟᱹᱜ ᱮᱠᱚᱨ ᱛᱮᱵᱤᱱ ᱨᱚᱦᱚᱭ ᱞᱮᱫᱟ
ᱱᱤᱠᱟᱹ ᱰᱷᱮᱨ ᱜᱮ ᱦᱩᱭᱩᱜᱼᱟ
ᱵᱟᱨ ᱯᱮ ᱮᱠᱚᱨ ᱦᱩᱭᱩᱜᱼᱟ ᱯᱩᱨᱟᱹ
ᱦᱳᱭ ᱦᱳᱭ ᱦᱩᱭᱩᱜᱼᱟ
ᱵᱟ ᱜᱚᱝᱠᱮ ᱟᱹᱰᱤ ᱩᱛᱟᱹᱨ ᱫᱚ ᱦᱮᱸ
ᱦᱳᱭ ᱟᱹᱰᱤ ᱩᱛᱟᱹᱨ ᱜᱮ
ᱢᱟᱥᱮ ᱜᱚᱝᱠᱮ ᱵᱟ ᱟᱹᱰᱤ ᱩᱛᱟᱹᱨ ᱴᱟᱠᱟ ᱪᱟᱞᱟᱣᱱᱟ ᱛᱟᱦᱚᱞᱮ ᱛᱚ
ᱦᱩᱭ ᱜᱚᱢᱠᱮ ᱪᱟᱞᱟᱣᱮᱱ ᱜᱮᱭᱟ ᱦᱩᱸ ᱪᱤᱠᱟᱹᱭ ᱟᱵᱤᱱ
ᱢᱚᱞᱚᱝ ᱞᱤᱠᱷᱚᱱ ᱜᱮ ᱱᱚᱝᱠᱟᱱᱟ ᱦᱮᱸ ᱵᱟᱝ
ᱦᱳᱭ ᱦᱳᱭ
ᱟᱨ ᱜᱚᱝᱠᱮ ᱱᱤᱭᱟᱹ ᱫᱚ ᱟᱨ ᱟᱵᱚ ᱫᱚᱠᱚ ᱮᱢᱚᱱᱮᱫ ᱵᱚᱱᱟ ᱡᱟᱦᱟᱸᱭ ᱱᱩᱠᱩ ᱯᱟᱹᱭᱠᱟᱹᱨᱤ ᱠᱚ ᱢᱮᱱᱟᱜ ᱠᱚᱣᱟ ᱟᱠᱚ ᱫᱚᱠᱚ ᱟᱠᱚ ᱫᱚᱠᱚ ᱫᱚᱦᱚ ᱠᱟᱜᱼᱟ ᱦᱮᱸ ᱟᱵᱚ ᱴᱷᱮᱮ ᱠᱷᱚᱱ ᱠᱚ ᱤᱫᱤᱭᱟ ᱟᱠᱚ ᱫᱚᱠᱚ ᱫᱚᱦᱚ ᱠᱟᱜᱼᱟ ᱦᱮᱸ ᱵᱟᱝ
ᱦᱳᱭ
ᱥᱟᱹᱨᱤᱜᱮ ᱜᱚᱢᱠᱮ ᱟᱹᱰᱤ ᱫᱩᱠ ᱜᱮᱵᱤᱱ ᱵᱩᱡᱷᱟᱹᱣᱟ
ᱦᱳᱭ ᱮᱠᱫᱚᱢ ᱪᱮᱫ ᱵᱮᱱ ᱞᱟᱹᱭᱟ
ᱠᱷᱟᱨᱟᱯ ᱜᱮ ᱵᱟᱝ ᱚ ᱛᱟᱦᱞᱮ ᱚᱲᱟᱜ ᱜᱚᱝᱠᱮ ᱪᱮᱫ ᱠᱚᱭ ᱢᱮᱱ ᱵᱟᱲᱟᱭᱮᱫᱟ ᱵᱟᱭ ᱢᱮᱱ ᱵᱟᱲᱟᱭᱮᱫᱟ ᱡᱮ ᱛᱟᱦᱚᱞᱮ ᱟᱫᱚ ᱱᱤᱭᱟᱹ ᱯᱚᱨ ᱫᱚᱵᱤᱱ ᱪᱟᱥᱵᱟᱥᱟ ᱵᱟᱝ? ᱪᱟᱥ ᱵᱟᱥ ᱟᱥᱮ ᱵᱟᱝ ᱢᱟᱱᱮ ᱱᱤᱭᱟᱹ ᱯᱚᱨᱮ ᱟᱞᱩ ᱠᱚᱫᱚ, ᱪᱟᱥ ᱟᱥᱮ ᱵᱟᱝ?
ᱟᱫᱚ ᱟᱞᱩ ᱠᱚᱫᱚᱞᱤᱧ ᱪᱟᱥ ᱪᱚ ᱵᱟᱝ ᱪᱚ, ᱠᱟᱹᱢᱤ ᱞᱤᱧ ᱦᱮᱡ ᱠᱟᱱᱟ ᱵᱤᱫᱮᱥ ᱠᱟᱹᱢᱤ᱾
ᱟᱪᱪᱷᱟ᱾ ᱟᱪᱪᱷᱟ ᱚᱸᱰᱮ ᱟᱪᱪᱷᱟᱻ ᱟᱪᱪᱷᱟᱻ, ᱟᱨ ᱪᱟᱥᱵᱟᱥ ᱫᱚ ᱟᱥᱟ ᱠᱚᱨᱤ ᱵᱟᱝ ᱜᱮ ᱵᱟᱝ?
ᱦᱳᱭ ᱵᱟᱝ ᱜᱮ ᱪᱟᱥ ᱵᱟᱥ ᱠᱚᱫᱚ ᱾
ᱟᱪᱪᱷᱟᱻ ᱟᱪᱪᱷᱟᱻ, ᱛᱟᱦᱚᱞᱮ ᱜᱚᱝᱠᱮ ᱠᱟᱹᱣᱰᱤ ᱠᱚᱫᱚ ᱚᱠᱟᱞᱮᱠᱟ ᱧᱟᱢᱚᱜ ᱠᱟᱱᱟ, ᱚᱸᱰᱮ ᱫᱚ ᱠᱩᱲᱟᱹᱭ ᱠᱚᱫᱚ?
ᱮ ᱠᱩᱲᱟᱹᱭ ᱠᱚᱫᱚ ᱢᱚᱬᱮ, ᱢᱚᱬᱮ ᱦᱟᱡᱟᱨ᱾
ᱟᱸᱻᱪᱟᱸᱫᱳ ᱨᱮ?
ᱦᱳᱭ ᱪᱟᱸᱫᱳ ᱜᱮ᱾
ᱟᱪᱪᱷᱟ ᱟᱨ ᱰᱤᱭᱩᱴᱤ ᱫᱚ ᱜᱚᱝᱠᱮ ᱛᱤᱱᱟᱹᱜ ᱫᱷᱟᱹᱨᱤᱡ ᱠᱚᱨᱟᱣ ᱦᱳᱭᱳᱜᱼᱟ?
ᱰᱤᱭᱩᱴᱤ ᱫᱚ ᱠᱚᱨᱟᱣ ᱦᱳᱭᱳᱜᱼᱟ ᱜᱚᱝᱠᱮ ᱢᱤᱫᱜᱮᱞ᱾ ᱜᱷᱚᱴᱟ ᱜᱟᱱ ᱴᱟᱲᱟᱝ ᱜᱟᱱ᱾
ᱟᱪᱪᱷᱟᱻ ᱟᱪᱪᱷᱟᱻ ᱟᱪᱪᱷᱟᱻ ᱢᱟᱱᱮ ᱢᱟᱱᱮᱻ ᱟᱹᱰᱤ ᱵᱷᱟᱜᱮ ᱜᱮ ᱛᱟᱦᱟᱞᱮ ᱢᱟᱱᱮ ᱦᱸ ᱢᱟᱱᱮ ᱫᱤᱱ ᱢᱟᱱᱮ ᱫᱤᱱ ᱜᱮ ᱛᱟᱦᱮᱸᱱ ᱠᱟᱱᱟ ᱥᱮ, ᱧᱤᱫᱟᱹ ᱦᱚᱸ ᱛᱟᱦᱮᱸᱱ ᱠᱟᱱᱟ ᱜᱚᱝᱠᱮ ᱢᱟᱱᱮ ᱵᱟᱨ-ᱵᱟᱨ ᱵᱮᱲᱟ ᱜᱮ ᱥᱮ ᱢᱤᱫ ᱵᱮᱲᱟ ᱜᱮ?
ᱟᱫᱚ ᱜᱚᱝᱠᱮ ᱟᱵᱮᱱ ᱪᱮᱫᱠᱟ ᱞᱮᱠᱟᱵᱮᱱ ᱠᱚᱨᱟᱣᱟ ᱚᱱᱠᱟ ᱜᱮ᱾
ᱟᱪᱷᱟ ᱟᱞᱤᱧ ᱡᱩᱫᱤ ᱫᱤᱱ ᱞᱤᱧ ᱦᱟᱛᱟᱣᱼᱟ, ᱛᱟᱦᱚᱞᱮ ᱤᱱᱟ ᱯᱚᱨ ᱫᱚ ᱟᱹᱭᱩᱵ ᱦᱟᱨᱟᱣ ᱦᱳᱭᱳᱜᱼᱟ ᱥᱮ ᱪᱮᱫ?
ᱦᱮᱸ ᱞᱟᱹᱭ ᱵᱮᱱ ᱪᱮᱫ ᱵᱮᱱ ᱞᱟᱹᱭ ᱫᱟ᱾
ᱟᱹᱞᱤᱧ ᱡᱩᱫᱤ ᱫᱤᱱ ᱞᱤᱧ ᱦᱟᱛᱟᱣᱟ, ᱢᱟᱱᱮ ᱫᱤᱱ ᱡᱚᱫᱤᱧ ᱠᱟᱹᱢᱤᱭᱟ ᱥᱮᱛᱟᱜ ᱵᱮᱲᱟ ᱢᱟᱱᱮ ᱥᱤᱧ ᱵᱮᱲᱟ ᱛᱟᱞᱦᱮ ᱟᱭᱩᱵ ᱫᱚ ᱵᱟᱝ ᱠᱚᱨᱟᱣ ᱦᱳᱭᱳᱜ ᱛᱟᱞᱤᱧᱟ ᱛᱚ?
ᱦᱳᱭ ᱟᱫᱚ ᱟᱫᱚ ᱚᱸᱰᱮ ᱢᱟᱱᱮ ᱠᱟᱹᱢᱤ ᱫᱚ ᱱᱚᱝᱠᱟ, ᱢᱟᱱᱮ ᱟᱵᱮᱱ ᱵᱟᱨ ᱫᱷᱟᱣ ᱦᱚᱸᱵᱮᱱ ᱠᱟᱹᱢᱤ ᱫᱟᱲᱮᱭᱟᱜᱼᱟ᱾ ᱵᱟᱨ ᱵᱮᱲᱟ ᱦᱚᱸ᱾
ᱟᱪᱪᱷᱟᱻ᱾ ᱟᱪᱪᱷᱟ ᱛᱟᱦᱚᱞᱮ ᱡᱩᱫᱤ ᱵᱟᱨ ᱵᱮᱲᱟ ᱞᱤᱧ ᱠᱟᱹᱢᱤᱭᱟ, ᱛᱟᱦᱚᱞᱮ ᱚᱱᱟ ᱨᱮᱱᱟᱜ ᱰᱚᱵᱚᱞ ᱞᱤᱧ ᱧᱟᱢᱟ, ᱥᱮ ᱪᱮᱫᱠᱟ?
ᱦᱳᱭᱻ ᱦᱳᱭᱻ ᱦᱳᱭᱻ, ᱰᱚᱵᱚᱞ᱾
ᱵᱟ ᱜᱚᱝᱠᱮ ᱟᱹᱰᱤ ᱪᱚᱨᱚᱠ ᱛᱚ ᱛᱟᱦᱚᱞᱮ, ᱟᱪᱪᱷᱟ᱾ ᱟᱪᱪᱷᱟᱻ ᱟᱪᱪᱷᱟᱻ ᱛᱟᱦᱚᱞᱮ ᱜᱚᱢᱠᱮ ᱚᱱᱰᱮ ᱫᱚ ᱪᱮᱫ ᱯᱮ ᱛᱮᱭᱟᱨᱫᱟ ᱛᱮᱭᱟᱨ ᱛᱟᱵᱚᱱᱟ ᱯᱮ ᱪᱮᱫ ᱚᱸᱰᱮ ᱫᱚ?
ᱱᱚᱰᱮ ᱪᱮᱫ ᱛᱮᱭᱟᱨ ᱦᱳᱭᱳᱜ ᱠᱟᱱᱟ-ᱱᱚᱰᱮ ᱪᱮᱫ ᱛᱮᱭᱟᱨ ᱦᱳᱭᱳᱜ ᱠᱟᱱᱟ, ᱛᱮᱭᱟᱨ ᱫᱚ ᱜᱚᱝᱠᱮ
ᱟᱸᱡᱚᱢᱮᱫ ᱛᱟᱦᱮᱸ ᱱᱟᱞᱤᱧ ᱨᱚᱰ ᱤᱭᱟᱹ ᱠᱚᱯᱮ ᱛᱮᱭᱟᱨ ᱮᱫᱟ?
ᱦᱳᱭᱻ ᱦᱳᱭᱻ ᱦᱳᱭᱻ ᱚᱱᱟ ᱜᱮ ᱚᱱᱟ ᱜᱮ- ᱚᱱᱟ ᱜᱮ, ᱛᱮᱭᱟᱨ ᱦᱳᱭᱳᱜ ᱠᱟᱱᱟ᱾
ᱚ ᱢᱟᱱᱮ ᱟᱵᱚ ᱥᱟᱱᱛᱟᱲ ᱛᱤᱱᱟᱹᱜ ᱢᱮᱱᱟᱜ ᱯᱮᱭᱟ ᱜᱚᱢᱠᱮ ᱚᱸᱰᱮ?
ᱜᱚᱢᱠᱮ ᱱᱚᱰᱮ ᱥᱟᱱᱛᱟᱲ ᱫᱚ ᱢᱮᱱᱟᱜ ᱞᱮᱭᱟ ᱜᱚᱢᱠᱮ ᱰᱷᱮᱨ ᱜᱮ ᱢᱮᱱᱟᱜ ᱞᱮᱭᱟ᱾
ᱛᱟᱦᱚᱞᱮ ᱛᱚ ᱜᱚᱢᱠᱮ, ᱛᱟᱦᱚᱞᱮ ᱛᱚ, ᱮᱠᱞᱟ ᱦᱚᱸᱛᱚ ᱵᱟᱝ ᱵᱩᱡᱟᱹᱜᱼᱟ ᱟᱥᱟ ᱠᱚᱨᱤ?
ᱵᱟᱝ ᱵᱟᱝ ᱮᱠᱞᱟ ᱵᱟᱝ ᱵᱩᱡᱷᱟᱹᱜᱼᱟ᱾
ᱟᱪᱪᱷᱟᱻ ᱟᱪᱪᱷᱟᱻ ᱟᱪᱪᱷᱟᱻ, ᱵᱟ ᱟᱹᱰᱤ ᱢᱚᱸᱡᱽ ᱠᱟᱹᱢᱤ ᱫᱚᱨᱠᱟᱨ ᱠᱟᱱᱟ, ᱜᱚᱢᱠᱮ ᱵᱟᱠᱷᱟᱱ ᱫᱚ ᱱᱚᱜ ᱚᱭ ᱛᱮᱦᱮᱧ ᱟᱵᱤᱱᱟᱜ ᱫᱟᱭᱤᱛᱚ ᱢᱮᱱᱟᱜ ᱠᱷᱟᱹᱛᱤᱨ ᱛᱮ, ᱛᱮᱦᱮᱧ ᱠᱟᱹᱢᱤ ᱵᱤᱱ ᱪᱟᱞᱟᱣ ᱠᱟᱱᱟ ᱛᱮᱦᱮᱧ ᱚᱲᱟᱜ ᱨᱮ ᱡᱟᱦᱟᱸᱭ ᱵᱟᱵᱩ ᱢᱟᱹᱭ ᱛᱟᱠᱚ ᱢᱮᱱᱟᱜ ᱠᱚᱣᱟ ᱦᱮᱸ ᱥᱮ ᱪᱮᱫ?
ᱦᱳᱭᱻ ᱦᱳᱭᱻ᱾
ᱟᱫᱚ ᱜᱚᱝᱠᱮ ᱢᱟᱹᱭ ᱛᱟᱠᱤᱱ ᱴᱷᱮᱱ ᱦᱚᱛᱚ ᱫᱚᱢᱮ ᱴᱟᱠᱟ ᱞᱟᱜᱟᱜ ᱠᱟᱱᱟ᱾ᱫᱚᱢᱮ ᱴᱟᱠᱟ ᱞᱟᱜᱟᱜ ᱠᱟᱱᱟ᱾
ᱦᱳᱭ ᱜᱚᱝᱠᱮ ᱞᱟᱜᱟᱜ ᱠᱟᱱ ᱜᱮᱭᱟ ᱴᱟᱠᱟ᱾ ᱩᱸ
ᱟᱪᱪᱷᱟᱻ ᱟᱪᱪᱷᱟᱻ ᱟᱪᱪᱷᱟᱻ ᱟᱪᱪᱷᱟᱻ ᱵᱟᱠ᱾ ᱟᱹᱵᱤᱱ ᱱᱚᱜᱼᱚᱭ ᱥᱟᱱᱛᱟᱞᱤ ᱢᱤᱰᱤᱭᱟᱢ ᱛᱮᱵᱤᱱ ᱯᱟᱲᱦᱟᱣᱮ ᱠᱟᱱᱟ, ᱯᱟᱲᱦᱟᱣᱮᱫ ᱠᱤᱱᱟ ᱵᱟᱱᱟᱨ ᱜᱮ ᱟᱹᱰᱤ ᱟᱸᱡᱚᱢ ᱠᱟᱛᱮ ᱟᱹᱰᱤ ᱠᱩᱥᱤᱞᱤᱧ ᱵᱩᱡᱷᱟᱹᱣ ᱠᱮᱫᱟ ᱦᱮᱸ ᱥᱮ᱾
ᱦᱳᱭᱻ ᱦᱳᱭᱻ, ᱾
ᱮᱸᱻ᱾
ᱩᱸ ᱜᱝᱠᱮ ᱟᱵᱚ ᱥᱟᱱᱛᱟᱞ ᱥᱟᱱᱛᱟᱞ ᱠᱟᱱᱟ ᱵᱚᱱ ᱟᱵᱚ ᱥᱟᱱᱛᱟᱞ ᱢᱤᱰᱤᱭᱟᱢ ᱛᱮᱜᱮ ᱯᱟᱲᱦᱟᱣ ᱫᱚ᱾
ᱞᱟᱹᱠᱛᱤ ᱠᱟᱱᱟ ᱵᱟ ᱮᱠᱫᱚᱢ ᱮᱠᱫᱚᱢ ᱮᱠᱫᱚᱢ ᱵᱟ ᱜᱚᱢᱠᱮ ᱛᱮᱦᱮᱧ ᱟᱹᱞᱤᱧ ᱞᱤᱧ ᱢᱚᱱᱮᱭᱟ᱾ ᱮᱸᱦᱮᱸ ᱟᱹᱵᱤᱱ ᱞᱮᱠᱟ ᱪᱤᱱᱛᱟᱹ ᱵᱷᱟᱱᱟ ᱡᱫᱤ ᱮᱴᱟᱜ ᱜᱟᱨᱡᱮᱱ ᱦᱚᱸᱠᱚ ᱫᱚᱦᱚ ᱠᱮᱭᱟ ᱦᱚᱭᱛᱳ ᱛᱮᱦᱮᱧ ᱟᱵᱚ ᱥᱟᱶᱛᱟᱲᱤᱭᱟ. ᱨᱟᱦᱟ᱾ ᱠᱚ ᱟᱹᱞᱤᱧ ᱞᱤᱧ ᱢᱚᱱᱮᱭᱟ ᱟᱲᱤᱴᱟᱜ᱾
ᱢᱤᱫ ᱫᱚ᱾
ᱟᱣ ᱜᱚᱝᱠᱮ ᱡᱟᱦᱟᱸ ᱜᱮᱵᱤᱱ ᱾ ᱞᱮᱭ ᱠᱮᱫ ᱟᱵᱚ ᱥᱟᱱᱛᱟᱲ ᱦᱚᱸ ᱢᱮᱱᱟᱜ ᱠᱚᱣᱟ ᱡᱟᱦᱟᱸᱭ ᱫᱚ ᱚᱱᱠᱟ ᱦᱚᱭᱛᱳ᱾ ᱯᱟᱲᱦᱟᱣ ᱫᱚᱠᱚ ᱯᱟᱲᱦᱟᱣ ᱦᱚᱪᱚᱭᱮᱫ ᱠᱚ ᱨᱮᱦᱚᱸ ᱟᱞᱤᱧ ᱞᱤᱧ ᱢᱚᱱᱮᱭᱟ ᱥᱟᱱᱟᱢ ᱜᱤᱫᱽᱨᱟᱹ᱾ ᱜᱮᱸ ᱚᱞ ᱪᱤᱠᱤ ᱫᱚ ᱥᱮᱸᱲᱟ ᱞᱟ. ᱠᱛᱤ ᱠᱟᱱᱟ ᱟᱵᱤᱱ ᱪᱮᱫᱵᱤᱱ ᱢᱮᱭᱟ?
ᱦᱮᱸ
ᱢᱟᱱᱮ ᱮ ᱜᱚᱝᱠ᱾
ᱦᱮᱸᱟᱹᱭ ᱪᱮᱫ ᱵᱮᱱᱤ ᱞᱟᱹᱭ ᱠᱮᱫᱟ ᱟᱨ ᱢᱤᱫ ᱫᱷᱟᱣ ᱞᱟ. ᱭ ᱵᱮᱱ?
ᱟᱞᱤᱧ ᱞᱤᱧ ᱞᱟᱹᱭᱮᱫᱟ ᱡᱮ ᱦᱚᱸᱜ ᱚᱭ ᱡᱮᱢᱚᱱ ᱟᱵᱤᱱ ᱡᱮᱢᱚᱱ ᱛᱮᱦᱮᱧ ᱢᱟᱹᱭ ᱵᱟᱹᱵᱩ ᱵᱟᱱᱟᱨ ᱜᱮᱸ ᱥᱟᱱᱛᱤ ᱢᱤᱰᱤᱭᱟᱢ ᱛᱮᱵᱤᱱ ᱯᱟᱲᱦᱟᱣ ᱦᱚᱪᱚᱭᱮᱱᱟ ᱦᱮᱸ ᱵᱟᱝ
ᱛᱚ ᱟᱞᱤᱧ ᱞᱤᱧ ᱟᱞᱤᱧ ᱞᱤᱧ ᱢᱚᱱᱮᱭᱟ ᱡᱟᱦᱟᱸ ᱛᱤᱱᱟᱹᱜ ᱟᱵᱚᱨᱮᱱ ᱜᱟᱨᱡᱮᱱ ᱠᱚ ᱢᱮᱱᱟᱜ ᱠᱚᱣᱟ ᱱᱚᱝᱠᱟ‍᱾ ᱥᱟᱱᱟᱢ ᱟᱭᱳ ᱵᱟᱵᱟᱜ ᱜᱮᱸ ᱦᱚᱭᱛᱚ ᱥᱟᱱᱛᱟᱞᱤ ᱢᱤᱰᱤᱭᱟᱢ ᱛᱮ ᱵᱟᱝ ᱨᱮᱦᱚᱸ ᱥᱟᱱᱛᱟᱞᱤ ᱛᱮᱫ ᱫᱚ ᱥᱮᱸᱬᱟ ᱞᱟᱹᱠᱛᱤ ᱟᱵᱚᱣᱟᱜ ᱡᱟᱱᱟᱢ ᱯᱟᱹᱨᱥᱤ ᱫᱚ ᱥᱮᱸᱬᱲ ᱞᱟᱹᱠᱛᱤᱜ ᱠᱟᱱᱟ ᱟᱵᱤᱱ ᱪᱮ?
ᱦᱳᱭ ᱦᱳᱭ ᱮᱠᱫᱚᱢ ᱮᱠᱫᱚᱢ ᱮᱠᱫᱚᱢ
ᱴᱷᱤᱠ ᱴᱷᱤᱠ ᱴᱷᱤᱠ ᱟᱪᱪᱷᱟ ᱟᱪᱪᱷᱟ ᱟᱪᱪᱷ᱾ ᱵᱟᱝ ᱜᱚᱝᱠᱮ ᱟᱹᱰᱤ ᱵᱟᱹᱰᱤ ᱢᱚᱸᱡᱽ ᱟᱨ ᱛᱟᱦᱚᱞᱮ ᱛᱤᱥ ᱵᱮᱱ ᱨᱩᱣᱟᱹᱲ ᱠᱟᱱᱟ ᱛᱟᱦᱞᱮ ᱚᱱᱛᱮ ᱠᱷᱚᱱ ᱫᱚ?
ᱱᱚᱝᱠᱮ ᱨᱩᱣᱟᱹᱲ ᱞᱤᱧ ᱱᱚᱣᱟ ᱵᱚᱨᱥᱟ ᱨᱮᱜᱮ ᱨᱩᱣᱟᱹᱲ ᱞᱤᱧ ᱞᱟᱹᱭᱮᱫ ᱛᱟᱦᱮᱸᱫ᱾
ᱟᱪᱪᱷᱟ ᱛᱤᱱᱟᱹ ᱯᱚᱨ ᱪᱮᱭᱮᱱᱟ ᱛᱟᱦᱚᱞᱮ ᱟᱫᱚ?
ᱟᱫᱚ ᱦᱟᱯᱮ ᱜᱚᱝᱠᱮ ᱟᱫᱚ ᱟᱹᱞᱤᱧ ᱜᱮ ᱯᱮᱢᱮᱱᱴ ᱠᱚᱜᱮ ᱟᱹᱨᱤᱞᱤᱧ ᱧᱟᱢᱟ ᱚᱱᱟᱛᱮ ᱵᱟᱝ ᱵᱟᱝ ᱧᱤᱧ ᱨᱩᱭᱟᱟᱹᱲ ᱫᱟᱲᱮᱭᱟᱜ ᱠᱟᱱᱟ᱾
ᱮᱸ ᱟᱪᱪᱷᱟ ᱟᱪᱪᱷᱟ ᱴᱟ. ᱱᱟᱜ ᱛᱤᱱᱟᱹᱜ ᱫᱤᱱ ᱵᱤᱱ ᱠᱟᱹᱢᱤ ᱠᱮᱫᱟ ᱜᱚᱝᱠᱮ?
ᱜᱚᱝᱠᱮ ᱠᱟᱹᱢᱤ ᱦᱩᱭᱮᱱ ᱜᱮᱭᱟ ᱱᱚᱰᱮ ᱴᱮᱨ ᱜᱮᱸ ᱦᱩᱭᱱᱟ ᱜᱚᱝᱠᱮ
ᱵᱟᱨ ᱯᱮ ᱢᱟᱥ?
ᱵᱟᱝ ᱜᱚᱝᱠᱮ ᱵᱮᱥᱤ ᱜᱮ᱾ ᱮᱭᱟᱭ ᱤᱨᱟᱹᱞ ᱢᱟᱥ ᱜᱟᱱ ᱦᱩᱭᱱᱟ‍᱾
ᱵᱟ ᱟᱹᱰᱤ ᱩᱛᱟᱹᱨ ᱫᱚ ᱦᱮᱸ?
ᱦᱳᱭ ᱦᱳᱭ ᱟᱹᱰᱤ ᱩᱛᱟᱹᱨ ᱜᱮ᱾
ᱵᱟ ᱜᱚᱝᱠᱮ ᱛᱟᱦᱮ ᱛᱚ ᱵᱷᱟ ᱵᱷᱟᱜᱮᱵᱤᱱ ᱴᱟᱠᱟ ᱠᱟᱫᱟ ᱟᱠᱷᱟᱱ?
ᱦᱳᱭ ᱜᱚᱝᱠᱮ ᱴᱟᱠᱟ ᱫᱚ ᱴᱟᱠᱟ ᱦᱩᱭ ᱟᱠᱟᱱ ᱜᱮᱭᱟ ᱟᱫᱚ ᱪᱮᱫ ᱵᱮᱤᱱ ᱞᱟᱹᱭᱟ ᱚᱱᱠ ᱜᱮᱸ ᱚᱱᱠᱟ ᱜᱮ ᱠᱷᱚ ᱠᱷᱚᱨᱚᱪ ᱦᱚᱸ ᱦᱩᱭᱩᱜ ᱠᱟᱱᱟ
ᱜᱚᱝᱠᱮ ᱠᱷᱚᱨᱪᱟ ᱠᱚᱫᱚ ᱪᱮ ᱠᱷᱚᱨᱪᱟ ᱱᱚᱰᱮ ᱫᱚ ᱛᱟᱶ? ᱡᱚᱢ ᱧᱩᱩ ᱨᱮ ᱥᱮ ᱪᱮᱫ
ᱦᱳᱭ ᱜᱚᱝᱠᱮ ᱡᱚᱢ ᱧᱩᱩ ᱨᱮᱦᱚᱸ ᱟᱨ ᱱᱚᱛᱮ ᱵᱮᱱ ᱵᱩᱡᱮᱫ ᱜᱮᱭᱟ ᱛᱚ᱾
ᱦᱮᱸ ᱦᱮᱸ ᱵᱩᱡᱷᱟᱶᱮᱫ ᱜᱮᱭᱟᱞᱤᱧ ᱥᱚᱝᱥᱟᱨᱤᱠ ᱦᱚᱲ ᱫᱚ ᱠᱷᱚᱨᱪᱟ ᱢᱟ ᱫᱚᱢᱮ ᱜᱮ ᱢᱮᱱᱟᱜ ᱛᱟᱵᱚᱱ ᱦᱮᱸ ᱵᱟᱝ?
ᱦᱮᱸ ᱦᱮᱸ
ᱟᱹᱵᱤᱱ ᱥᱮᱫ ᱦᱚᱸ ᱵᱤᱱ ᱫᱚᱦᱚᱭᱮᱫᱟ ᱚᱲᱟᱜ ᱥᱮᱫ ᱦᱚᱸᱵᱤᱱ ᱠᱳᱞ ᱮᱫᱟ ᱟᱨ ᱟᱵᱤᱱᱟᱜ ᱦᱟᱯᱮᱱ ᱫᱤᱱ ᱨᱮᱱ ᱢᱟᱹᱭ ᱵᱟᱵᱩ ᱛᱟᱠᱚ ᱚᱱᱠᱳ ᱵᱷᱚᱵᱤᱥᱚᱛ ᱞᱟᱹᱜᱤᱫ ᱜᱮᱵᱤᱱ ᱫᱚᱦᱚ ᱡᱟᱣᱨᱟᱭᱮᱫᱟ ᱦᱮᱸ ᱵᱟᱝ?
ᱦᱮᱸ ᱦᱮᱸ᱾
ᱟᱪᱪᱷᱟ ᱛᱟᱦᱚᱞᱮ ᱚᱸᱰᱮ ᱫᱚ ᱚᱸᱰᱮ ᱠᱷᱚᱱ ᱫᱚ ᱚᱸᱰᱮ ᱠᱷᱚᱱ ᱠᱳᱢᱯᱟᱱᱤ ᱠᱷᱚᱱ ᱫᱚ ᱡᱚᱢ ᱧᱩ ᱫᱚ ᱵᱟᱠᱚ ᱮᱢᱚᱜ ᱠᱟᱱᱟ᱾
ᱵᱟᱝ ᱜᱚᱝᱠᱮ ᱡᱚᱢ ᱧᱩ ᱫᱚ ᱵᱟᱠᱚ ᱮᱢᱚᱜ ᱠᱟᱱᱟ᱾
ᱢᱟᱥᱮ ᱜᱚᱝᱠᱮ ᱱᱚᱣᱟ ᱫᱚ ᱟᱹᱰᱤ ᱡᱟᱞᱟ ᱫᱚ ᱦᱮᱸ
ᱦᱳᱭ ᱡᱟᱞᱟ ᱜᱮ ᱟᱫᱚ ᱟᱫᱚᱧ ᱢᱚᱱᱮᱭᱮᱫᱟ ᱮᱴᱟᱜ ᱥᱮᱫ ᱮᱴᱟᱜ ᱥᱮᱱᱟᱜ ᱠᱳᱢᱯᱟᱱᱤ ᱠᱚᱫᱚᱧ ᱪᱟᱞᱟᱜᱼᱟ ᱪᱟᱞᱟᱜ ᱞᱟᱹᱜᱤᱫ᱾ ᱱᱚᱸᱰᱮ ᱫᱚ ᱦᱩᱭ ᱩᱪᱟᱹᱲᱚᱜ ᱞᱟᱹᱜᱤᱫ ᱤᱧ
ᱟᱪᱪᱷᱟ ᱟᱪᱪᱷᱟ ᱟᱪᱷᱟ ᱟᱪᱷᱟ ᱟᱪᱷᱟ ᱛᱟᱦᱚᱞᱮ ᱚᱸᱰᱮ ᱠᱷᱚᱵᱚᱨ ᱵᱤᱱ ᱦᱟᱛᱟᱣ ᱟᱠᱟᱫᱟ
ᱦᱳᱭ ᱠᱷᱚᱵᱚᱨ ᱠᱚᱫᱚ ᱦᱟᱛᱟᱣ ᱦᱩᱭ ᱟᱠᱟᱱᱟ
ᱦᱮᱸ
ᱟᱫᱚ ᱱᱚᱸᱰᱮ ᱜᱮ ᱯᱮᱢᱮᱱᱴ ᱜᱮ ᱵᱟᱠᱚ ᱮᱢᱟᱞᱤᱧ ᱠᱟᱱᱟ ᱪᱤᱠᱟᱹ ᱛᱮᱞᱤᱧ ᱪᱟᱞᱟᱜᱼᱟ
ᱛᱟᱦᱚᱞᱮ ᱚᱱᱟ ᱚᱱᱟ ᱵᱤᱱ ᱧᱟᱢ ᱞᱮᱠᱷᱟᱱ ᱜᱮᱵᱤᱱ ᱩᱪᱟᱹᱲᱚᱜᱼᱟ
ᱦᱳᱭ ᱦᱳᱭ ᱱᱚᱣᱟᱞᱤᱧ ᱧᱟᱢ ᱞᱮᱠᱷᱟᱱ ᱜᱮᱞᱤᱧ ᱩᱪᱟᱹᱲᱚᱜᱼᱟ
ᱜᱚᱝᱠᱮ ᱟᱹᱞᱤᱧ ᱦᱚᱸ ᱞᱟᱹᱭᱟᱞᱤᱧ ᱵᱤᱱ ᱟᱞᱤᱧ ᱦᱚᱸ ᱠᱷᱟᱱ ᱱᱚᱜᱼᱚᱭ ᱛᱚᱨᱟᱝ ᱫᱚ ᱠᱟᱹᱢᱤ ᱠᱚᱫᱚᱞᱤᱧ ᱯᱩᱨᱟᱹᱣ ᱟᱹᱜᱩᱭᱮᱫᱟ ᱚᱲᱟᱜ ᱥᱮᱱᱟᱜ ᱦᱚᱸ ᱛᱟᱦᱚᱞᱮ ᱠᱷᱟᱱ ᱟᱞᱤᱧ ᱦᱚᱸᱞᱤᱧ ᱵᱟᱜᱟᱜᱼᱟ ᱚᱱᱛᱮ
ᱦᱳᱭ ᱮᱠᱫᱚᱢ ᱞᱟᱹᱭᱟ ᱵᱤᱱᱟ ᱞᱤᱧ
ᱟᱨ ᱛᱟᱦᱞᱮ ᱜᱚᱝᱠᱮ ᱚᱸᱰᱮ ᱛᱟᱦᱮᱸ ᱚᱲᱟᱜ ᱠᱚᱫᱚ ᱠᱳᱢᱯᱟᱱᱤ ᱜᱮᱠᱚ ᱮᱢᱚᱜᱼᱟ ᱥᱮ ᱱᱤᱡᱮᱜ ᱜᱮ ᱵᱷᱟᱲᱟ ᱦᱩᱭᱩᱜᱼᱟ
ᱱᱚᱰᱮ ᱫᱚ ᱠᱚᱢᱯᱟᱱᱤ ᱦᱚᱸ ᱠᱚ ᱮᱢᱚᱜᱼᱟ ᱟᱨ ᱱᱤᱡᱮ ᱵᱷᱟᱲᱟ ᱦᱚᱸ ᱢᱮᱱᱟᱜᱼᱟ ᱵᱟᱱᱟᱨ ᱞᱮᱠᱟᱱ ᱜᱮ ᱢᱮᱱᱟᱜᱼᱟ
ᱟᱣ ᱟᱪᱪᱷᱟ ᱟᱪᱪᱷᱟ ᱟᱪᱪᱷᱟ
ᱦᱮᱸ ᱢᱤᱫ ᱠᱟᱛᱷᱟ ᱢᱮᱱᱟᱜᱼᱟ ᱡᱮ ᱞᱟᱻᱡ ᱫᱟᱠᱟ ᱞᱟᱹᱜᱤᱫ ᱟᱵᱚ ᱫᱚ ᱪᱮᱫ ᱠᱤᱪᱩ ᱵᱟᱝ ᱠᱚᱨᱟᱣ ᱦᱩᱭᱩᱜ ᱛᱟᱵᱚᱱᱟ ᱦᱮᱸ ᱦᱮᱸᱥᱮ
ᱮᱠᱫᱚᱢ
ᱟᱨ ᱧᱮᱞ ᱵᱤᱱ ᱟᱵᱚ ᱠᱚᱲᱟ ᱜᱤᱫᱽᱨᱟᱹ ᱫᱩᱠ ᱫᱚ ᱚᱠᱚᱭ ᱦᱚᱸ ᱵᱟᱝᱠᱚ ᱵᱩᱡᱷᱟᱹᱣᱟ ᱦᱮᱸ ᱟᱨ ᱵᱚᱱ ᱠᱷᱚᱡᱚᱜᱼᱟ ᱦᱳᱭᱛᱳ ᱡᱩᱨᱤᱭᱟᱜ ᱦᱚᱳᱭᱛᱳ ᱨᱮ ᱢᱤᱫ ᱫᱷᱟᱣ ᱦᱟᱢᱵᱩᱜ ᱠᱟᱛᱮ ᱩᱱᱤ ᱥᱟᱶ ᱢᱤᱫ ᱫᱷᱟᱣ ᱦᱮᱸ ᱥᱮ ᱵᱟᱝ ᱩᱱᱤ ᱴᱷᱮᱱ ᱵᱚᱱ ᱫᱩᱠ ᱵᱚᱱ ᱥᱚᱫᱚᱨᱟ ᱢᱮᱱᱠᱷᱟᱱ ᱟᱵᱚᱣᱟᱜ ᱡᱚᱠᱷᱚᱱ ᱢᱟᱧᱮᱞ ᱵᱤᱱ ᱜᱟᱛᱮ ᱠᱚ ᱥᱟᱢᱟᱝ ᱨᱮ ᱡᱩᱫᱤ ᱵᱤᱱ ᱠᱟᱹᱡᱽ ᱪᱚᱝᱞᱟᱝ ᱡᱩᱫᱤ ᱵᱤᱱ ᱨᱟᱜᱟ ᱩᱱ ᱫᱚ ᱢᱟᱡᱟ ᱠᱟᱛᱮ ᱠᱚ ᱢᱚᱱᱮᱭᱟ ᱦᱮᱸ ᱦᱮᱸ ᱠᱚᱲᱟ ᱜᱤᱫᱽᱨᱟᱹ ᱠᱟᱱᱟᱢ ᱨᱟᱜ ᱵᱟᱲᱟᱭᱟᱢ ᱠᱤᱱᱛᱩ ᱠᱚᱲᱟ ᱜᱤᱫᱽᱨᱟᱹ ᱫᱩᱠ ᱫᱚ ᱢᱮᱱᱟᱜᱼᱟ ᱜᱚᱝᱠᱮ ᱦᱮᱸ ᱵᱟᱝ
ᱦᱳᱭ ᱜᱚᱝᱠᱮ
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ
ᱦᱮᱸ ᱦᱮᱸ
ᱜᱚᱢᱠᱮ ᱛᱟᱦᱚᱞᱮ ᱛᱤᱥ ᱥᱮᱜ ᱵᱚᱱ ᱧᱟᱯᱟᱢᱟ ᱟᱵᱚ ᱫᱚ ᱛᱟᱦᱚᱞᱮ ᱟᱫᱚ?
ᱧᱟᱯᱟᱢ ᱫᱚ ᱱᱚᱜᱼᱚᱭ ᱛᱚ ᱚᱲᱟᱜ ᱥᱮᱜ ᱪᱟᱞᱟᱜ ᱞᱟᱹᱭ ᱦᱩᱭᱩᱜ ᱠᱟᱱᱟ ᱟᱫᱚ ᱪᱟᱞᱟᱣ ᱠᱟᱛᱮ ᱜᱮ ᱧᱟᱯᱟᱢ ᱫᱚ ᱦᱩᱭᱩᱜᱼᱟ
ᱟᱪᱪᱷᱟ ᱜᱚᱢᱠᱮ ᱦᱚᱸᱜᱼᱚᱭ ᱛᱚ ᱵᱩᱨᱩ ᱵᱚᱸᱜᱟ ᱛᱚ ᱟᱸᱡᱚᱢ ᱮᱫᱟᱞᱤᱧ ᱪᱮᱜ ᱜᱟᱯᱟ ᱢᱮᱸᱭᱟᱝ
ᱦᱳᱭ ᱜᱚᱢᱠᱮ ᱦᱳᱭ ᱦᱳᱭ ᱦᱳᱭ ᱦᱳᱭ ᱟᱫᱚ ᱚᱱᱟ ᱵᱩᱨᱩ ᱵᱚᱸᱜᱟ ᱨᱮᱜᱮ ᱵᱚᱱ ᱧᱟᱯᱟᱢᱟ ᱛᱟᱦᱞᱮ ᱥᱮ ᱪᱮᱫ?
ᱦᱮᱸ ᱫᱮᱞᱟ ᱫᱮᱞᱟ ᱦᱤᱡᱩᱜ ᱵᱤᱱ ᱟᱹᱵᱤᱱ ᱦᱚᱸ
ᱪᱟᱞᱟᱣ ᱦᱩᱭᱩᱜᱼᱟ ᱦᱳᱭ ᱦᱳᱭ
ᱚᱲᱟᱜ ᱜᱚᱝᱠᱮ ᱟᱜᱩᱭᱮᱵᱤᱱ ᱟᱨ ᱟᱹᱞᱤᱧ ᱚᱲᱟᱜ ᱜᱚᱝᱠᱮᱞᱤᱧ ᱤᱫᱤᱭᱮᱠᱟᱱᱟ ᱥᱚᱠᱛᱚ ᱵᱚᱱ ᱠᱤᱨᱤᱧ ᱟᱠᱚᱣᱟ ᱦᱮᱸ ᱵᱟᱝ ᱜᱚᱢᱠᱮ ᱟᱸᱡᱚᱢᱚᱜ ᱠᱟᱱᱟ? ᱜᱚᱢᱠᱮ
ᱜᱚᱢᱠᱮ ᱛᱟᱦᱚᱞᱮ ᱞᱟᱹᱭ ᱵᱮᱱ
ᱞᱟᱹᱭᱫᱟᱞᱤᱧ ᱟᱹᱵᱤᱱ ᱦᱚᱸ ᱚᱲᱟᱜ ᱜᱚᱢᱠᱮ ᱟᱹᱜᱩᱭᱮᱵᱤᱱ ᱟᱹᱞᱤᱧ ᱦᱚᱸ ᱚᱲᱟᱜ ᱜᱚᱢᱠᱮᱞᱤᱧ ᱤᱫᱤᱭᱮ ᱠᱟᱱᱟ ᱥᱚᱠᱛᱚ ᱵᱚᱱ ᱠᱤᱨᱤᱧ ᱟᱠᱚᱣᱟ ᱞᱟᱹᱰᱩ
ᱦᱳᱭ ᱦᱳᱭ ᱮᱠᱫᱚᱢ ᱮᱠᱫᱚᱢ ᱦᱮᱸᱻᱜ ᱦᱮᱸ ᱦᱮᱸ
ᱵᱩᱨᱩ ᱵᱚᱸᱜᱟ ᱫᱚᱵᱤᱱ ᱪᱟᱞᱟᱣᱟᱠᱟᱱᱟ ᱥᱮᱵᱤᱱ ᱪᱟᱞᱟᱣ ᱠᱟᱱᱟ ᱢᱤᱫ ᱫᱷᱟᱣ
ᱜᱚᱢᱠᱮ ᱪᱟᱞᱟᱣ ᱫᱩᱞᱤᱧ ᱪᱟᱞᱟᱣ ᱞᱮᱱᱟ ᱰᱷᱮᱨ ᱫᱤᱱ ᱞᱟᱦᱟ ᱜᱮᱞᱤᱧ ᱪᱟᱞᱟᱣ ᱞᱮᱱᱟ ᱟᱫᱚ ᱪᱟᱞᱟᱣ ᱠᱚᱨᱮᱱᱟᱜ ᱜᱮ ᱴᱟᱭᱤᱢ ᱜᱮ ᱵᱟᱹᱞᱤᱧ